ᱟᱸᱡᱚᱢ
ᱦᱮᱸ ᱚᱢᱤᱫᱟᱹᱧ ᱤᱧᱟᱹᱜ ᱢᱟ ᱡᱚᱢ ᱮᱫᱟ?
ᱦᱮᱸ ᱟᱢᱟᱜ ᱠᱚ ᱟᱧᱡᱚᱢ ᱠᱟᱱᱟ ᱦᱮᱸ ᱟᱫᱚ ᱢᱮᱱᱮᱫ ᱛᱟᱦᱮᱱᱟ ᱪᱟᱣᱞᱮ ᱛᱮᱱᱟᱜ ᱥᱮ ᱦᱩᱲᱩ ᱛᱮᱱᱟᱜ ᱫᱚ ᱪᱮᱫ ᱠᱚ ᱠᱚ ᱵᱮᱱᱟᱜᱼᱟ ᱦᱮᱸᱥᱮ
ᱦᱮᱸ
ᱦᱮᱸ ᱟᱹᱰᱤ ᱟᱭᱢᱟ ᱠᱤᱪᱷᱩ ᱜᱮ ᱢᱮᱱᱟᱜᱼᱟ, ᱚᱱᱟ ᱥᱟᱶᱛᱮᱵᱚᱱ ᱧᱮᱞᱟ ᱦᱩᱲᱩ ᱨᱮᱱᱟᱜ ᱢᱟ ᱢᱟᱱᱮ ᱛᱟᱵᱮᱱ ᱠᱚ ᱵᱮᱱᱟᱣ-ᱫᱟ᱾
ᱦᱮᱸ
ᱦᱮᱸ ᱟᱨ ᱚᱱᱟ ᱥᱟᱶᱛᱮ ᱟᱭᱢᱟ ᱠᱤᱪᱷᱩ ᱜᱮ ᱢᱮᱱᱟᱜᱼᱟ ᱵᱮᱱᱟ ᱟᱠᱚ ᱟᱨᱠᱤ ᱟᱨᱦᱚᱧ ᱟᱸᱡᱚᱢ ᱵᱟᱲᱟᱣ ᱠᱟᱫᱟ ᱵᱟᱝᱢᱟ ᱪᱟᱣᱞᱤ ᱡᱟᱦᱟᱸ ᱟᱨ ᱪᱟᱣᱞᱮ ᱨᱮᱱᱟᱜ ᱫᱟᱜ ᱦᱚᱸᱠᱚ ᱧᱩᱭ ᱜᱮᱭᱟ ᱪᱮᱫ ᱠᱟᱹᱢᱤ ᱨᱮᱪᱚ ᱞᱟᱜᱟᱜᱼᱟ᱾ ᱟᱨ ᱦᱚᱸ ᱧᱮᱞ ᱟᱠᱟᱫᱟᱹᱧ ᱪᱟᱣᱞᱤ ᱨᱮᱱᱟᱜ ᱦᱚᱸ, ᱟᱹᱰᱤ ᱟᱭᱢ ᱟᱭᱢᱟ ᱠᱤᱪᱷᱩ ᱢᱮᱱᱟᱜᱼᱟ᱾ ᱡᱟᱦᱟᱸ ᱦᱚᱞᱚᱝ ᱠᱚ ᱵᱮᱱᱟᱣᱟ ᱠᱩᱲᱤ ᱜᱤᱫᱽᱨᱟᱹ ᱠᱩᱧ ᱧᱮᱞ ᱟᱠᱟᱫ ᱠᱚᱣᱟ ᱚᱱᱟ ᱠᱚ ᱢᱮᱸᱫᱦᱟ ᱠᱚᱨᱮᱜ ᱠᱚ ᱚᱡᱚᱜᱟ᱾ ᱟᱫᱚ ᱪᱮᱫ ᱠᱟᱹᱢᱤ ᱠᱚᱨᱮ ᱮᱢᱟᱭ ᱦᱟᱸᱜ ᱩᱱᱟᱹᱜ ᱫᱚ ᱵᱟᱹᱧ ᱵᱟᱲᱟᱭᱟ ᱢᱮᱱᱠᱷᱟᱱᱤᱧ ᱧᱮᱞ ᱟᱠᱟᱫ ᱠᱚᱣᱟ᱾
ᱟᱪᱪᱷᱟ ᱟᱹᱰᱤ ᱜᱟᱜ ᱜᱮ ᱞᱟᱹᱭ ᱠᱮᱫᱮᱜᱼᱟ ᱦᱮᱸᱥ ᱵᱟᱰᱟᱭ ᱢᱟ ᱤᱧ ᱦᱚᱸᱧ ᱵᱟᱰᱟᱭ ᱛᱟᱦᱮᱸ ᱢᱮᱱᱠᱷᱟᱱ ᱩᱭᱦᱟᱹᱨ ᱠᱚ ᱵᱟᱝ ᱦᱤᱡᱩᱜ ᱠᱟᱱᱟ ᱱᱤᱛᱚᱜ ᱫᱚ ᱪᱮᱫ ᱠᱚᱠᱚ ᱵᱮᱱᱟᱣ ᱛᱟᱦᱮᱸᱫ ᱥᱮᱛᱟ ᱱᱚᱣᱟ ᱡᱟᱦᱟᱸ ᱠᱷᱟᱹᱡᱟᱹᱲᱤ ᱠᱚ ᱵᱮᱱᱟ ᱱᱚᱣᱟ ᱫᱚ ᱪᱮᱫ ᱞᱮᱠᱟ ᱠᱟᱛᱮ ᱦᱩᱲᱩ ᱨᱮ ᱚᱱᱟ ᱪᱤᱠᱟᱹᱭᱟᱠᱚ ᱪᱟᱣᱞᱮᱭᱟᱠᱚ ᱪᱟᱣᱞᱮ ᱠᱟᱛᱮ ᱱᱚᱣᱟ ᱪᱤᱠᱟᱹᱭ ᱛᱟᱦᱮᱸ ᱠᱚ ᱰᱟᱭᱨᱮᱠᱴ ᱟᱛᱟ ᱞᱮᱠᱷᱟᱱ ᱜᱮᱠᱤ ᱠᱷᱟᱹᱡᱟᱹᱲᱤ ᱵᱮᱱᱟ-ᱟ ᱪᱮᱫ ᱞᱮᱠᱟ ᱤᱧ ᱵᱟᱰᱟᱭ ᱥᱟᱱᱟᱧ ᱠᱟᱱ ᱛᱟᱦᱮᱸᱱᱟ ᱡᱩᱫᱤ ᱵᱟᱰᱟᱭ ᱢᱮᱱᱟᱜ ᱛᱮ
ᱦᱮ ᱪᱟᱣᱞᱮ ᱪᱟᱣᱞᱮᱭᱟᱠᱚ ᱪᱟᱣᱞᱮ ᱠᱟᱛᱮᱫ ᱚᱱᱟ ᱫᱚ ᱱᱚᱝᱠᱟ ᱢᱟᱱᱮ ᱞᱚᱦᱚᱫ ᱠᱮᱫᱟ ᱠᱚ ᱞᱚᱦᱚᱫ ᱠᱟᱛᱮᱜ ᱵᱩᱞᱩᱝ ᱠᱟᱴᱤᱡ ᱠᱚ ᱮᱢᱟᱜᱼᱟ᱾ ᱚᱱᱠᱟᱛᱮ ᱠᱟᱹᱴᱤᱡ ᱠᱚ ᱫᱚᱦᱚᱭᱟ ᱟᱨᱠᱤ ᱛᱟᱯᱚᱨᱮ ᱢᱤᱫᱴᱟᱝ ᱠᱚᱲᱦᱟᱮ ᱚᱱᱟ ᱠᱟᱹᱴᱤᱡ ᱠᱚ ᱞᱚᱞᱚ ᱠᱮᱫᱟ ᱢᱮ ᱠᱟᱹᱴᱤᱡ ᱠᱟᱹᱴᱤᱡ ᱠᱚ ᱞᱚᱞᱚᱭᱟ ᱟᱨᱠᱤ ᱞᱚᱞᱚ ᱠᱟᱛᱮᱜ ᱚᱱᱟ ᱠᱚ ᱟᱬᱜᱚᱭᱟ᱾ ᱟᱬᱜᱚ ᱠᱟᱛᱮᱜ ᱧᱮᱞ ᱦᱳ ᱟᱠᱟᱱᱟ᱾ ᱚᱱᱠᱟ ᱵᱟᱹᱞᱤ ᱛᱟᱦᱮᱱᱟ, ᱵᱟᱹᱞᱤ ᱠᱚ ᱞᱚᱞᱚ ᱦᱚᱪᱚᱣᱟᱜᱼᱟ᱾ ᱛᱟᱯᱚᱨᱮ ᱚᱱᱟ ᱵᱟᱞᱤᱨᱮ ᱚᱱᱟ ᱪᱟᱣᱞᱮ ᱠᱚ ᱮᱢ ᱜᱚᱜ ᱠᱟᱜᱼᱟ᱾ ᱟᱫᱚ ᱟᱡ ᱛᱮᱜᱮ ᱚᱴᱮᱡᱚᱜᱼᱟ ᱟᱨ ᱠᱷᱟᱹᱡᱲᱤ ᱵᱮᱱᱟᱜᱼᱟ᱾
ᱟᱪᱪᱷᱟ ᱟᱨ ᱢᱤᱫᱴᱮᱱ ᱠᱷᱟᱹᱡᱟᱹᱲᱤᱧ ᱧᱮᱞ ᱟᱠᱟᱫᱟ ᱚᱱᱟ ᱫᱚ ᱦᱚᱭ ᱠᱷᱟᱹᱡᱟᱹᱲᱤ ᱥᱮ ᱪᱮᱫ ᱞᱮᱠᱟ ᱠᱚ ᱢᱮᱛᱟᱜᱼᱟ? ᱠᱟᱹᱴᱤᱡ ᱚᱱᱟ ᱫᱚ ᱠᱷᱟᱹᱡᱟᱹᱲᱤ ᱞᱮᱠᱟ ᱫᱚ ᱜᱳᱞ ᱧᱚᱜ ᱫᱚ ᱵᱟᱝ ᱚᱱᱟ ᱫᱚ ᱦᱟᱱᱛᱮ ᱱᱟᱱᱛᱮ ᱤᱭᱟᱹ ᱜᱤ ᱦᱩᱭᱩᱜᱼᱟ᱾ ᱢᱟᱨᱟᱝ ᱧᱚᱜ ᱦᱩᱭᱩᱜᱼᱟ ᱠᱟᱹᱴᱤᱡ ᱚᱴᱮᱡ ᱠᱟᱛᱮᱫ᱾
ᱦᱮᱸ ᱚᱱᱟ ᱫᱚ ᱟᱞᱮᱥᱮᱫ ᱫᱚ ᱠᱷᱳᱭ ᱠᱚ ᱞᱟᱹᱭᱟ᱾
ᱚᱱᱟ ᱠᱷᱚᱭ ᱜᱮ ᱪᱮᱫ ᱞᱮᱠᱟ ᱠᱟᱛᱮᱜ ᱠᱚ ᱵᱮᱱᱟᱣᱟ
ᱚᱱᱟ ᱢᱟ ᱦᱩᱲᱩ ᱨᱮᱱᱟᱜ ᱜᱮᱠᱚ ᱵᱮᱱᱟᱣᱟ ᱚᱱᱟ ᱦᱚ ᱚᱱᱠᱟᱜᱮ ᱦᱮᱸ ᱚᱱᱟ ᱦᱚᱸ ᱚᱱᱠᱟᱜᱮ ᱚᱱᱟ ᱫᱚ ᱵᱟᱠᱚ ᱨᱚᱦᱚᱫ ᱵᱟᱲᱟᱭᱟ ᱚᱱᱟ ᱫᱚ ᱥᱩᱫᱷᱩ ᱢᱟᱱᱮ ᱮᱢᱟᱜ ᱟᱠᱚ ᱟᱨᱠᱤ ᱵᱟᱞᱤ ᱛᱟᱦᱮᱱᱟ ᱟᱨ ᱠᱚᱲᱦᱟ ᱚᱱᱟᱨᱮ ᱥᱩᱫᱩ ᱦᱩᱲᱩ ᱠᱚ ᱫᱚᱦᱚᱭᱟ ᱟᱨ ᱠᱟᱹᱴᱤᱡ ᱠᱚ ᱜᱷᱟᱱᱴᱟᱭᱟ ᱟᱫᱚ ᱚᱴᱮᱡᱚᱜᱼᱟ, ᱟᱫᱚ ᱠᱷᱳᱭ ᱵᱮᱱᱟᱜᱼᱟ᱾ ᱚᱱᱟ ᱛᱮᱫᱚ
ᱪᱷᱟ᱾ ᱦᱮᱸ ᱱᱚᱸᱰᱮ ᱜᱩᱦᱩᱢ ᱨᱮᱱᱟᱜ ᱦᱚᱸᱞᱟᱟᱝ ᱜᱟᱞᱢᱟᱨᱟᱣ ᱠᱮᱫᱟ ᱦᱩᱲᱩ ᱨᱮᱱᱟᱜ ᱦᱚᱸ ᱦᱩᱭᱱᱟ᱾ ᱛᱟᱨᱯᱚᱨᱮ ᱦᱟᱜ ᱱᱟᱜ ᱟᱫᱚ ᱡᱚᱱᱲᱟ ᱥᱮᱫ ᱡᱚᱱᱰᱨᱟ ᱠᱷᱚᱱ ᱫᱚ ᱛᱟᱦᱚᱞᱮ ᱪᱮᱫ ᱠᱚ ᱚᱱᱠᱟ ᱠᱚ ᱦᱩᱭᱩᱜ ᱜᱮᱭᱟ
ᱡᱚᱸᱰᱨᱟ ᱨᱮᱱᱟᱜ ᱫᱚ ᱤᱧ ᱫᱚ ᱥᱩᱫᱷᱩ ᱡᱚᱸᱰᱨᱟ ᱟᱛᱟᱧ ᱡᱚᱢ ᱟᱠᱟᱫᱟ ᱟᱨ ᱡᱚᱸᱰᱨᱟ ᱨᱟᱯᱟᱜ ᱱᱚᱣᱟ ᱠᱚᱜᱮ ᱟᱨ ᱞᱟᱹᱭ ᱛᱟᱦᱮᱱᱟᱠᱚ ᱟᱹᱰᱤ ᱟᱭᱢᱟ ᱠᱤᱪᱷᱩ ᱜᱮ ᱢᱮᱱᱟᱜᱼᱟ, ᱦᱩᱭᱩᱜ ᱛᱟᱦᱮᱱᱟ ᱡᱚᱱᱰᱨᱟ ᱨᱮᱱᱟᱜ ᱟᱫᱚ ᱡᱚᱢ ᱫᱚ ᱵᱟᱝ ᱦᱩᱭ ᱟᱠᱟᱱᱟ ᱟᱨᱦᱚᱸ ᱧᱮᱞᱟᱵᱚᱱ ᱱᱮᱛᱟᱨ ᱫᱚ ᱚᱱᱟ ᱡᱚᱱᱰᱨᱟ ᱜᱮ
ᱢᱟᱱᱮ ᱥᱩᱯ, ᱡᱟᱦᱟᱸ ᱠᱚ ᱞᱟᱹᱭᱟ ᱟᱨᱠᱤ ᱥᱩᱯ ᱡᱟᱦᱟᱸ ᱫᱟᱜ ᱛᱮᱫ ᱞᱮᱠᱟ ᱜᱟᱲᱚ ᱜᱚᱲᱚ ᱦᱚᱭ ᱚᱱᱟᱠᱚ ᱵᱮᱱᱟᱣ ᱮᱫᱟ, ᱟᱨ ᱱᱮᱛᱟᱨ ᱫᱚ ᱚᱱᱟ ᱜᱮᱠᱚ ᱧᱩᱭᱮᱫᱟ, ᱟᱫᱚ ᱫᱚᱢᱮ ᱫᱟᱢ ᱠᱟᱱᱟ ᱚᱱᱟ ᱫᱚ ᱦᱟᱸᱜ ᱵᱟᱡᱟᱨ ᱠᱚᱨᱮ ᱠᱚᱨᱮ ᱜᱮᱠᱚ ᱧᱟᱢᱚᱜᱼᱟ ᱱᱚᱣᱟ ᱠᱚᱫᱚ ᱟᱫᱚ ᱟᱹᱰᱤ ᱟᱭᱢᱟ ᱠᱤᱪ ᱠᱤᱪᱩ ᱠᱚ ᱵᱮᱱᱟᱣ ᱟᱠᱟᱫᱟ ᱡᱚᱱᱰᱨᱟ ᱨᱮᱱᱟᱜ ᱦᱚᱸ ᱟᱫᱚ ᱵᱟᱹᱧ ᱞᱟᱹᱭ ᱫᱟᱲᱮᱭᱟᱜ ᱠᱟᱱᱟ ᱢᱟ ᱟᱢᱜᱮ ᱢᱤᱫᱵᱟᱨ ᱡᱟᱦᱟᱸ ᱠᱚᱧ ᱦᱤᱲᱤᱧ ᱠᱟᱫᱟ ᱚᱱᱟ ᱠᱚ ᱦᱮᱸ
ᱟᱪᱪᱷᱟ, ᱡᱚᱱᱰᱨᱟ ᱫᱚ ᱱᱟᱜ ᱤᱧ ᱫᱚ ᱦᱩᱰᱤᱧ ᱠᱷᱚᱱ ᱡᱚᱱᱰᱨᱟ ᱨᱟᱯᱟᱜ ᱠᱟᱛᱮ ᱠᱚ ᱡᱚᱢᱟ ᱡᱟᱦᱟ ᱞᱟᱹᱭ ᱠᱮᱫᱟ ᱮ ᱟᱛᱟ ᱠᱟᱛᱮᱜ, ᱚᱱᱟ ᱱᱤᱛᱚᱜ ᱫᱚᱠᱟᱱ ᱠᱚᱨᱮ ᱥᱮ ᱵᱟᱡᱟᱨ ᱠᱚᱨᱮ ᱢᱮᱞᱟ ᱠᱚᱨᱮ ᱟᱹᱰᱤ ᱡᱟᱹᱥᱛᱤ ᱡᱟᱹᱥᱛᱤ ᱜᱮ ᱟᱹᱷᱨᱤᱧᱚᱜ ᱜᱮᱭᱟ ᱚᱱᱠᱟ ᱤᱭᱟᱹ ᱠᱟᱛᱮ ᱫᱚ ᱟᱛᱟ ᱠᱟᱛᱮᱫ ᱦᱮᱸ ᱥᱮ ᱟᱨ ᱡᱚᱱᱰᱨᱟ ᱡᱟᱹᱱᱤᱡ ᱞᱟᱦᱟᱛᱮ ᱡᱟᱹᱱᱤᱜ ᱫᱟᱠᱟ ᱭᱮᱫ ᱛᱟᱦᱮ ᱠᱚ ᱥᱮ ᱫᱟᱜ ᱢᱟᱹᱰᱤ ᱱᱚᱠᱟ ᱛᱟᱦᱮᱸ ᱦᱚ ᱡᱚᱢ ᱛᱟᱦᱮᱸ ᱡᱚᱸᱰᱨᱟ ᱫᱟᱜ ᱢᱟᱹᱲᱤ ᱟᱸᱡᱚᱢ ᱵᱟᱲᱟ ᱟᱹᱠᱟᱹᱧ ᱠᱷᱟᱹᱞᱤ ᱟᱨᱜ ᱚᱱᱟ ᱠᱚᱜᱮ ᱟᱫᱚ ᱩᱭᱦᱟᱹᱨ ᱵᱟᱝ ᱦᱤᱡᱩᱜ ᱠᱟᱱ ᱛᱤᱧᱟᱹ ᱦᱮᱪᱮ, ᱪᱷᱟᱹᱛᱩ ᱠᱚ ᱵᱮᱱᱟᱣ ᱜᱮᱭᱟᱠᱤ ᱡᱚᱱᱰᱨᱟ ᱨᱮᱱᱟᱜ, ᱦᱮᱸ ᱪᱷᱟᱹᱛᱩ ᱠᱚ ᱵᱮᱱᱟᱣ ᱛᱟᱦᱮᱸ ᱦᱤᱲᱤᱧ ᱜᱮ ᱡᱚᱱᱰᱨᱟ ᱪᱟᱹᱛᱩ ᱡᱟᱦᱟᱸ ᱫᱚ ᱦᱮᱸᱥᱮ
ᱦᱮᱸ ᱚᱱᱟ ᱠᱚᱫᱚ ᱦᱟᱸᱜ ᱵᱟᱹᱧ ᱵᱟᱲᱟᱭᱟ, ᱟᱫᱚ ᱪᱷᱟᱹᱛᱩ ᱫᱚ ᱢᱟᱱᱮ ᱪᱷᱳᱞᱟ ᱨᱮᱱᱟᱜ ᱜᱤᱧ ᱟᱸᱡᱚᱢ ᱵᱟᱲᱟ ᱟᱠᱟᱫᱟ, ᱪᱷᱳᱞᱟ ᱥᱟᱶᱛᱮ ᱟᱭᱢᱟ ᱠᱤᱪᱷᱩ ᱠᱚ ᱞᱟᱜᱟᱣ ᱜᱩᱦᱩᱢ ᱠᱚ, ᱮᱢᱱᱚᱜ ᱡᱚᱱᱰᱨᱟ ᱠᱚᱦᱚᱸ ᱠᱚ ᱞᱟᱜᱟᱣᱟᱜᱼᱟ ᱟᱫᱚ ᱵᱟᱹᱲᱛᱤ ᱫᱚ ᱦᱜ ᱪᱷᱚᱞᱟ ᱨᱮᱱᱟᱜ ᱪᱷᱟᱹᱛᱩ ᱜᱮᱵᱚᱱ ᱡᱚᱢ ᱵᱟᱲᱟᱣ
ᱦᱮᱸ ᱦᱮᱛᱚ ᱡᱚᱱᱰᱨᱟ ᱨᱮᱱᱟᱜ ᱪᱷᱟᱹᱛᱩ ᱨᱮᱫᱚ ᱦᱚᱭᱛᱚ ᱡᱚᱱᱰᱨᱟ ᱜᱮ ᱛᱟᱦᱮᱱᱟ ᱥᱩᱫᱩ, ᱪᱮᱫ ᱦᱚᱸ ᱵᱟᱠᱚ ᱮᱢᱟᱜ ᱠᱭᱟ ᱡᱟᱹᱱᱤᱡ ᱠᱷᱟᱱ ᱤᱧ ᱨᱮᱱ ᱢᱤᱫᱴᱮᱱ ᱜᱟᱛᱮ ᱢᱤᱫ ᱫᱷᱟᱣ ᱟᱹᱜᱩ ᱞᱮᱫᱟ ᱟᱫᱚ ᱩᱱ ᱤᱧ ᱡᱚᱢ ᱵᱡᱷᱚ
ᱦᱮᱸ ᱟᱪᱪᱷᱟ, ᱦᱚᱜᱼᱚᱭ ᱡᱮ ᱟᱵᱚ ᱦᱮᱸᱥᱮ
ᱟ ᱨᱟᱵᱟᱝ ᱫᱤᱱ ᱫᱚ ᱢᱟᱱᱮ ᱪᱮᱫ ᱪᱮᱫ ᱡᱚᱢᱟᱜ ᱠᱚᱵᱚᱱ ᱧᱟᱢ ᱜᱮᱭᱟ ᱟᱛᱳ ᱴᱚᱞᱟ ᱥᱟᱶ ᱥᱟᱶ ᱥᱮ ᱵᱟᱭᱨᱮ ᱠᱚᱨᱮ ᱦᱚᱸ ᱪᱮᱫ ᱡᱚᱢᱟᱜ ᱠᱚ ᱧᱟᱢᱚᱜ ᱜᱮᱭᱟ ᱨᱟᱵᱟᱝ ᱫᱤᱱ ᱫᱚ
ᱨᱟᱵᱟᱝ ᱫᱤᱱ ᱫᱚ ᱱᱟᱜ, ᱧᱟᱢᱚᱜᱼᱟ ᱥᱚᱵᱡᱤ ᱞᱮᱠᱟᱛᱮ ᱡᱩᱫᱤᱢ ᱞᱟᱹᱭᱟ, ᱵᱟᱸᱫᱷᱟ ᱠᱚᱯᱤ, ᱯᱷᱩᱞ ᱠᱚᱯᱤ ᱟᱹᱞᱩ, ᱵᱤᱞᱟᱹᱛᱤ ᱯᱮᱭᱟᱡᱽ, ᱯᱮᱭᱟᱡᱽ ᱫᱚ ᱵᱟᱹᱧ ᱞᱟᱹᱭ ᱫᱟᱲᱮᱭᱟᱜ ᱠᱟᱱᱟ ᱛᱟᱨᱯᱚᱨᱮ ᱱᱚᱜᱼᱚᱱᱟ ᱠᱚᱜᱮ ᱱᱟᱦᱱᱟᱜ ᱟᱨ ᱾ ᱡᱚ ᱵᱤᱞᱤ ᱫᱚ ᱨᱟᱵᱟᱝ ᱫᱤᱱ ᱫᱚ ᱦᱟᱜ ᱾ ᱵᱟᱹᱧ ᱫᱤᱥᱟᱹᱭᱮᱫ ᱾ ᱦᱮ ᱛᱷᱚᱝ ᱦᱮᱸ ᱥᱮ
ᱟᱨ ᱡᱟᱹᱱᱩᱢ ᱠᱚ ᱚᱱᱟ ᱠᱚᱫᱚ ᱛᱤᱥ ᱵᱤᱞᱤᱜᱼᱟ
ᱚ ᱦᱮᱸ ᱡᱟᱱᱩᱢ ᱦᱟᱹ ᱵᱤᱞᱤᱜ-ᱟ ᱟᱢ ᱡᱩᱚᱫᱤ ᱪᱮᱫ ᱠᱚᱢ ᱵᱟᱲᱟᱭ ᱠᱷᱟᱱ ᱞᱟᱹᱭ ᱥᱟᱰᱮ ᱢᱮ ᱟᱢᱜᱮ ᱠᱟᱹᱴᱤᱡ? ᱤᱧ ᱫᱚ ᱵᱟᱹᱧ ᱩᱭᱦᱟᱹᱨᱜᱼᱟ ᱾
ᱦᱮᱸ ᱨᱟᱵᱟᱝ ᱫᱤᱱ ᱫᱚ ᱱᱚᱜ-ᱚᱭ ᱡᱟᱹᱱᱩᱢ ᱠᱚ ᱵᱤᱞᱤᱜᱼᱟ ᱦᱮᱸ ᱪᱮᱫᱟᱜ ᱥᱮ ᱫᱤᱥᱟᱹᱭ ᱦᱤᱡᱩᱜ ᱠᱟᱱᱟ ᱾ ᱡᱚᱠᱷᱚᱱ ᱡᱟᱹᱱᱩᱢ ᱠᱚ ᱵᱤᱞᱤᱜᱼᱟ ᱩᱱ ᱥᱩᱚᱢᱚᱭ ᱫᱚ ᱧᱮᱞ ᱦᱩᱭᱳ ᱟᱠᱟᱱᱟ ᱱᱤᱡᱮ ᱫᱚᱻ ᱞᱩᱛᱩᱨ ᱠᱚ ᱯᱟᱴᱤ ᱠᱟᱠᱚᱣᱟ ᱛᱚᱻ ᱢᱩ ᱠᱚ ᱯᱟᱹᱴᱤ ᱠᱚᱜᱼᱟ ᱠᱚ ᱟᱫᱚ ᱠᱚ ᱢᱮᱛᱟ ᱠᱚᱣᱟ ᱟᱞᱚᱯᱮ ᱡᱚᱢᱟ ᱡᱟᱹᱱᱩᱢ ᱫᱚᱻ ᱵᱤᱞᱤᱜ ᱛᱟᱯᱮᱭᱟ ᱟᱫᱚ ᱚᱱᱟᱛᱮ ᱡᱟᱱᱩᱢ ᱫᱤᱥᱟᱹᱭ ᱦᱤᱡᱩᱜ ᱠᱟᱱᱟ ᱾
ᱟᱪᱷᱟ ᱚᱱᱟ ᱠᱤ ᱥᱟᱹᱨᱤᱜᱮ ᱵᱤᱞᱤᱜᱼᱟ ᱥᱮᱻ ᱡᱟᱦᱟᱱᱟᱜ ᱠᱟᱨᱚᱱ ᱥᱮ ᱡᱟᱦᱟᱱ ᱦᱚᱛᱮᱡ ᱛᱮᱜᱮ ᱱᱚᱣᱟ ᱵᱟᱝᱠᱚ ᱞᱟᱹᱭ᱾ ᱦᱮᱸᱵᱟᱠᱚ ᱡᱚᱢ ᱦᱚᱪᱚ ᱟᱠᱚ ᱞᱟᱹᱜᱤᱫ ᱛᱮ ᱱᱚᱝᱠᱟ ᱠᱚ ᱞᱟᱹᱭ ᱛᱟᱦᱮᱸᱫ ᱾ ᱡᱟᱦᱱᱟᱜ ᱟᱢᱨᱮ ᱵᱟᱰᱟᱭ ᱢᱮᱱᱟᱜᱼᱟ ᱾
ᱦᱮᱸ ᱟᱫᱚ ᱡᱟᱹᱱᱩᱢ ᱢᱟ ᱴᱚᱠ ᱜᱮᱭᱟ ᱛᱚ ᱟᱫᱚ ᱚᱱᱟ ᱠᱷᱟᱹᱛᱤᱨ ᱛᱮ ᱦᱭᱛᱚ ᱵᱟᱝᱠᱚ ᱡᱚᱢ ᱦᱚᱪᱚ ᱟᱠᱚᱣᱟ ᱾ ᱟᱨ ᱢᱩ ᱠᱚ ᱯᱟᱹᱴᱤ ᱞᱮᱱᱠᱷᱟᱱᱡ ᱫᱚ ᱴᱚᱠ ᱡᱤᱱᱤᱥ ᱠᱚ ᱵᱟᱝᱠᱚ ᱡᱚᱢᱪᱚ ᱟᱠ ᱠᱚᱜᱮᱭᱟ ᱛᱚ ᱚᱱᱟ ᱠᱷᱟᱹᱛᱤᱨ ᱛᱮᱻ
ᱟᱪᱪᱷᱟ
ᱟᱨ ᱦᱚᱸᱜ ᱚᱭ ᱡᱮ ᱞᱤᱵᱩ ᱠᱚ ᱡᱟᱦᱟᱸ ᱵᱤᱞᱤᱜᱼᱟ ᱞᱮᱵᱩ ᱠᱚ ᱦᱳᱭᱳᱜᱼᱟ ᱚᱱᱟ ᱫᱚ ᱚᱠᱟ ᱫᱤᱱ ᱦᱳᱭᱩᱜ ᱛᱮᱻ
ᱞᱮᱵᱩ ᱫᱚ ᱱᱟᱦᱟᱜ ᱱᱚᱣᱟ ᱦᱚᱸ ᱡᱟᱹᱱᱤᱡ ᱨᱮᱭᱟᱲ ᱫᱤᱱ ᱜᱮ ᱟᱫᱚᱻ ᱠᱤᱪᱩ ᱞᱮᱵᱩ ᱫᱚ ᱜᱚᱨᱚᱢ ᱫᱤᱱ ᱦᱚᱸ ᱱᱚᱱᱠᱟ ᱠᱤᱪᱷᱩ ᱠᱤᱪᱷᱩ ᱡᱚ ᱻ ᱦᱳᱭ ᱥᱮᱨᱢᱟ ᱨᱮ ᱵᱟᱨ ᱫᱷᱟᱣ ᱠᱟᱛᱮ ᱦᱩᱭᱩᱜᱼᱟ ᱠᱤᱪᱷᱩ ᱡᱚ ᱠᱚᱫᱚᱻ ᱪᱮᱫ ᱞᱮᱠᱟᱱ ᱞᱮᱵᱩ ᱠᱟᱱᱟ ᱾ ᱚᱱᱠᱟ ᱜᱮ ᱡᱮ ᱤᱧᱟᱹᱜ ᱢᱚᱱᱮᱭ ᱞᱟᱹᱭᱮᱜᱼᱟ ᱾
ᱦᱮᱸ ᱦᱮᱸ ᱚ ᱩᱞ ᱠᱚᱦᱚᱸ ᱵᱚᱱ ᱧᱮᱞ ᱟᱠᱟᱫᱟ ᱱᱤᱛᱚᱜ ᱦᱚᱸ ᱩᱞ ᱵᱤᱞᱤ ᱠᱟᱛᱮᱜ ᱪᱟᱵᱟᱭᱮᱱᱟ ᱟᱨ ᱱᱤᱛᱚᱜ ᱦᱚᱸ ᱢᱮᱫ ᱢᱤᱫ ᱴᱟᱝ ᱵᱟᱨᱭᱟ ᱫᱚ ᱡᱚ ᱠᱚ ᱢᱮᱱᱟᱜ ᱜᱮᱭᱟ ᱟᱫᱚ ᱵᱟᱵᱚᱱ ᱞᱟᱹᱭ ᱫᱟᱲᱮᱭᱟᱜᱼᱟ ᱥᱮ ᱢᱟᱱᱮᱻ ᱟᱵᱚᱣᱟᱜ ᱫᱚ ᱡᱚᱢ ᱠᱟᱫᱟ ᱵᱚᱱ ᱱᱚᱜ ᱚᱭ ᱟᱥᱟᱲ ᱵᱚᱸᱜᱟ ᱾
ᱦᱮᱸ ᱟᱥᱟᱲ ᱵᱚᱸᱜᱟ ᱩᱞ ᱵᱚᱱ ᱡᱚᱢ ᱠᱮᱫᱟ ᱢᱮᱱᱠᱷᱟᱱ ᱟᱹᱰᱤ ᱟᱭᱢᱟ ᱩᱞᱜᱮ ᱱᱤᱛᱚᱜ ᱦᱚᱸ ᱵᱤᱞᱤᱜ ᱠᱟᱱ ᱜᱮᱭᱟ ᱥᱮ ᱾ ᱱᱤᱛᱜ ᱦᱚᱸ ᱡᱚᱜ ᱠᱟᱱ ᱜᱮᱭᱟ ᱟᱫᱚ ᱱᱚᱶᱟ ᱠᱚᱫᱚ ᱛᱤᱥ ᱪᱦᱟᱸᱜ ᱵᱤᱞᱤ ᱟᱫᱚ ᱚᱱᱠᱟ ᱦᱤᱥᱟᱹᱵ ᱛᱮᱫᱚ ᱵᱟᱵᱚᱱ ᱞᱟᱹᱭ ᱫᱟᱲᱮᱭᱟᱜᱼᱟ ᱦᱮᱸᱥᱮᱻ
ᱦᱮᱸ
ᱟᱨ ᱡᱮᱢᱚᱱ ᱦᱚᱸᱜᱼᱚᱭ ᱠᱟᱱᱴᱷᱟᱲ ᱠᱚᱫᱚ ᱵᱚᱱ ᱤᱫ ᱫᱟᱲᱮᱭᱟᱜᱼᱟ ᱠᱟᱱᱴᱷᱟᱲ ᱫᱚ ᱟᱥᱟᱲ ᱵᱚᱸᱜᱟ ᱜᱮ ᱵᱤᱞᱤᱜᱼᱟ ᱚᱱᱟ ᱾ ᱜᱮᱵᱚᱱ ᱧᱮᱞ ᱟᱠᱟᱫᱟ ᱦᱮᱸ ᱥᱮ ᱱᱚᱶᱟ ᱫᱚ ᱠᱢᱱᱤ ᱫᱤᱱ ᱠᱚᱨᱮᱫ ᱫᱚ ᱦᱟᱸᱜ ᱵᱟᱵᱚᱱ ᱧᱮᱞ ᱟᱠᱟᱫᱟ ᱾ ᱟᱨ ᱚᱱᱠᱟ ᱟᱭᱢᱟ ᱞᱮᱠᱟᱱᱟᱜ ᱡᱟᱹᱱᱩᱢ ᱠᱚᱦᱚᱸ ᱢᱮᱱᱟᱜᱼᱟ ᱡᱟᱦᱟᱸ ᱫᱚ ᱧᱮᱞ ᱫᱟᱹᱧ ᱛᱤᱦᱤᱧ ᱜᱟᱯᱟ ᱱᱤᱛ ᱦᱚᱸ ᱡᱚᱜ ᱠᱟᱱᱟ ᱟᱨᱠᱤ ᱾ ᱢᱤᱫ ᱴᱟᱝ ᱵᱟᱨᱤᱭᱟ ᱫᱟᱨᱮ ᱨᱮ ᱢᱮᱱᱟᱜᱼᱟ ᱱᱤᱛᱚᱜ ᱦᱚᱸ ᱡᱚᱜ ᱠᱟᱱ ᱜᱮᱭᱟ ᱟᱨ ᱡᱚᱻᱡᱚ ᱠᱚᱦᱚᱸ ᱱᱤᱛᱳᱜ ᱡᱚᱜ ᱠᱟᱱ ᱜᱮᱭᱟ ᱾
ᱦᱮᱸ ᱚᱱᱟ ᱠᱚ ᱦᱮᱸᱻ ᱚᱱᱟ ᱠᱚᱫᱚ ᱡᱟᱹᱱᱤᱡ ᱦᱚᱭᱛᱚ ᱵᱟᱨᱚ ᱢᱟᱥᱤᱭᱟ ᱚᱱᱠᱟ ᱢᱤᱫᱴᱮᱱ ᱵᱟᱠᱚ ᱞᱟᱹᱭᱟ ᱵᱟᱨᱚ ᱢᱟᱥᱤᱭᱟ ᱩᱞ ᱵᱟᱨᱚ ᱢᱟᱥᱤᱭᱟ ᱾ ᱦᱚᱸᱜᱚᱝ ᱠᱟᱱᱟᱜ
ᱚᱱᱟ ᱥᱟᱶᱛᱮ ᱤᱭᱟᱹ ᱱᱤᱛᱚᱜ ᱫᱚ ᱛᱟᱞᱮ ᱠᱚ ᱵᱤᱞᱤᱜ ᱠᱟᱱᱟ ᱦᱮᱸᱥᱮ ᱛᱟᱞᱮ ᱠᱚ ᱵᱤᱞᱤᱜ ᱠᱟᱱᱟ ᱠᱷᱤᱡᱩᱨ ᱢᱟ ᱡᱚᱢ ᱪᱟᱵᱟ ᱠᱮᱫᱟ ᱵᱚᱱ ᱠᱷᱤᱡᱩᱨ ᱠᱚ ᱠᱩᱫ ᱠᱚ ᱵᱤᱞᱤ ᱞᱮᱱ ᱛᱟᱦᱮᱸᱱᱟ ᱵᱟᱹᱨᱩ ᱠᱚ
ᱦᱮᱸ ᱛᱟᱨᱯᱚᱨᱮ ᱱᱮᱛᱟᱨ ᱫᱚ ᱱᱟᱦᱟᱜ ᱵᱟᱹᱨᱩ ᱵᱤᱞᱤ ᱫᱚ ᱟᱹᱰᱤ ᱠᱚᱢ ᱜᱮ ᱧᱮᱞᱚᱜᱚᱻᱜ ᱠᱟᱱᱟ ᱟᱞᱮ ᱥᱮᱫ ᱢᱟ ᱵᱟᱹᱨᱩ ᱵᱤᱞᱤ ᱫᱟᱨᱮ ᱱᱚᱝᱠᱟ ᱯᱩᱱᱭᱟ ᱢᱚᱬᱮ ᱜᱚᱴᱟᱝ ᱛᱩᱨᱩᱭ ᱜᱚᱴᱟᱝ ᱞᱮᱠᱟ ᱦᱚᱭᱛᱳ ᱡᱟᱹᱱᱤᱡ ᱢᱮᱱᱟᱜᱼᱟ ᱟᱫᱚ ᱵᱤᱨ ᱠᱚᱨᱮ ᱯᱟᱸᱡᱟᱭ ᱦᱩᱭᱩᱜᱼᱟ ᱵᱤᱨ ᱵᱷᱤᱛᱤᱨ ᱠᱚᱨᱮ ᱡᱩᱫᱤ ᱢᱮᱱᱟᱜ ᱠᱷᱟᱡ ᱟᱨ ᱟᱯᱮᱥᱮᱫ ᱵᱟᱹᱨᱩ ᱵᱤᱞᱤ ᱚ ᱢᱮᱱᱟᱜ ᱜᱮᱭᱟ ᱥᱮ ᱵᱟᱝ ᱟᱨ ᱵᱷᱸᱰᱨᱩ ᱵᱤᱞᱤ ᱧᱟᱢᱚᱜ ᱜᱮᱭᱟ ᱥᱮ ᱵᱟᱝ
ᱦᱮᱸ ᱵᱷᱩᱸᱰᱨᱩ ᱵᱷᱩᱸᱰᱨᱩ ᱫᱚ ᱵᱟᱝ ᱧᱟᱢᱚᱜᱼᱟ ᱚᱱᱟ ᱫᱚ ᱵᱤᱨ ᱫᱤᱥᱚᱢ ᱠᱚᱨᱮ ᱜᱮ ᱧᱟᱢᱚᱜᱼᱟ ᱟᱨ ᱡᱚᱢ ᱫᱚ ᱡᱚᱢ ᱵᱟᱲᱟ ᱟᱠᱟᱫᱟᱹᱧ ᱢᱤᱫ ᱫᱷᱟᱣ
ᱟᱪᱪᱷᱟ ᱟᱞᱥᱮ ᱢᱤᱫᱴᱮᱱ ᱞᱟᱹᱭ ᱢᱮ
ᱟᱯᱮᱥᱮᱫ ᱚᱱᱟ ᱢᱟᱫᱟᱨᱜᱚᱢ ᱧᱟᱢᱚᱜᱼᱟ
ᱢᱟᱫᱟᱨᱜᱚᱢ ᱱᱤᱛᱚᱜᱟᱻᱜ ᱚᱠᱛᱚ ᱨᱮᱫᱚ ᱱᱟᱜ ᱟᱹᱰᱤ ᱠᱚᱢ ᱜᱮ ᱫᱟᱨᱮ ᱢᱮᱱᱟᱜᱼᱟ ᱪᱟᱵᱟ ᱦᱤᱡᱩᱜ ᱠᱟᱱᱟ ᱱᱚᱣᱟ ᱦᱚᱸ
ᱦᱮᱸ ᱟᱨ ᱚᱱᱮ ᱵᱚᱱ ᱡᱚᱢ ᱠᱮᱫᱟ ᱵᱟᱫᱟᱢ ᱠᱚᱠᱚ ᱪᱟᱥ ᱛᱟᱦᱮᱱᱟ ᱟᱞᱮᱥᱮᱫ ᱫᱚ ᱛᱚᱨᱢᱩᱡᱽ ᱠᱚ
ᱵᱟᱫᱟᱢ ᱫᱚᱱ ᱵᱟᱫᱟᱢ ᱫᱚ ᱟᱞᱮᱥᱮᱫ ᱫᱚ ᱵᱟᱝ ᱦᱩᱭᱩᱜᱼᱟ ᱢᱮᱱᱠᱷᱟᱱ ᱱᱤᱛᱚᱜ ᱢᱤᱫᱴᱮᱱ ᱪᱟᱥ ᱵᱟᱲᱟᱭᱮᱫ ᱜᱮᱭᱟ ᱵᱟᱝ ᱫᱚ ᱵᱟᱝ ᱛᱚᱨᱢᱩᱡᱽ ᱠᱚ ᱪᱟᱥ ᱵᱟᱲᱟᱭᱮᱫᱟ ᱵᱟᱫᱟᱢ ᱫᱚ ᱟᱞᱮ ᱥᱮᱫ ᱪᱟᱥ ᱵᱟᱝ ᱦᱩᱭᱩᱜ ᱜᱮᱭᱟ ᱦᱟᱥᱟ ᱡᱟᱭᱜᱟ ᱠᱚ ᱩᱱᱟᱹᱜ ᱪᱟᱥ ᱮᱦᱮᱜ ᱵᱟᱫᱟᱢ ᱤᱫᱤ ᱠᱟᱛᱮᱜ ᱵᱟᱹᱧ ᱵᱟᱰᱟᱭᱟ ᱟᱢᱜᱮ ᱞᱟᱹᱭ ᱢᱮ
ᱦᱮᱸ ᱢᱟᱱᱮ ᱳ ᱢᱟᱱᱮ ᱟᱢᱟᱜ ᱦᱩᱫᱤᱥ ᱛᱮ ᱪᱮᱜᱠᱟᱢ ᱢᱚᱱᱮᱭᱟ ᱡᱚᱜ ᱟ ᱥᱮ ᱱᱚᱣᱟ ᱫᱚ ᱫᱟᱜᱼᱟ
ᱤᱧ ᱫᱚ ᱚᱱᱟ ᱤᱫᱤ ᱠᱟᱛᱮᱜ ᱪᱮᱫ ᱦᱚᱸ ᱵᱟᱹᱧ ᱵᱟᱰᱟᱭᱟ ᱟᱢ ᱜᱮ ᱱᱟᱦᱟᱜ ᱞᱟᱹᱭ ᱥᱟᱰᱮ ᱢᱮ
ᱦᱮᱸ ᱟᱫᱚ ᱵᱟᱫᱟᱢ ᱫᱚ ᱱᱟᱦᱟᱸᱜ ᱟᱹᱰᱤ ᱦᱚᱲ ᱠᱚ ᱢᱚᱱᱮᱭᱟ ᱪᱮᱛᱟᱱ ᱨᱮ ᱡᱚᱜᱼᱟ ᱪᱮᱛᱟᱱ ᱨᱮᱫᱚ ᱵᱟᱝ ᱡᱚᱜᱼᱟ ᱚᱛ ᱞᱟᱛᱟᱨ ᱨᱮ ᱡᱚᱜᱼᱟ ᱟᱨᱠᱤ ᱨᱚᱦᱚᱭᱟ ᱠᱚ ᱛᱚ ᱚᱛ ᱞᱟᱛᱟᱨ ᱨᱮ ᱡᱚᱜᱼᱟ ᱟᱫᱚ ᱚᱱᱟᱜᱮ ᱵᱟᱫᱟᱢ ᱦᱚᱸ ᱟᱹᱰᱤ ᱠᱟᱹᱢᱤ ᱦᱩᱭᱩᱜᱼᱟ ᱟᱨᱠᱤ ᱵᱟᱫᱟᱢ ᱩ ᱪᱟᱹᱥᱤ ᱠᱚᱣᱟᱜ ᱦᱚᱸ ᱛᱩᱫᱟᱠᱚ ᱛᱩᱫ ᱠᱟᱛᱮ ᱚᱱᱟ ᱫᱚ ᱨᱚᱦᱚᱲᱚᱜᱼᱟ ᱨᱚᱦᱚᱲ ᱠᱟᱛᱮ ᱵᱟᱫᱟᱢ ᱨᱮᱱᱟᱝ ᱡᱟᱝ ᱠᱚ ᱪᱷᱟᱲᱟᱣᱟ ᱪᱷᱟᱲᱟᱣ ᱠᱟᱛᱮᱫ ᱱᱚᱝᱠᱟ ᱠᱟᱛᱮᱫ ᱟᱨᱠᱤ ᱵᱟᱫᱟᱢ ᱛᱮᱭᱟᱨᱚᱜᱼᱟ
ᱟᱪᱪᱷᱟ ᱟᱭᱢᱟ ᱟᱭᱢᱟ ᱥᱟᱨᱦᱟᱣ ᱤᱧ ᱦᱟᱜ ᱟᱵᱫᱟᱢ ᱵᱷᱟᱜᱤ ᱜᱮ ᱵᱟᱹᱧ ᱧᱮᱞ ᱟᱠᱟᱫᱟ ᱪᱮᱫ ᱞᱮᱠᱟ ᱧᱮᱞᱚᱜᱼᱟ ᱟᱨ ᱥᱩᱫᱩ ᱵᱟᱫᱟᱢ ᱛᱮᱫ ᱜᱤᱧ ᱧᱮᱞ ᱟᱠᱟᱫᱟ ᱚᱱᱟ ᱵᱟᱫᱟᱢ ᱠᱚ ᱟᱠᱷᱨᱤᱧ ᱜᱮ ᱠᱤᱱᱛᱩ ᱫᱟᱨᱮ ᱟ ᱥᱮ ᱪᱮᱛᱟᱨ ᱨᱮ ᱡᱚ-ᱟ ᱥᱮ ᱞᱟᱛᱟᱨ ᱨᱮ ᱫᱟᱼᱟ ᱟ ᱱᱚᱣᱟ ᱠᱚ ᱤᱫᱤ ᱠᱟᱛᱮᱜ ᱫᱚ ᱵᱟᱰᱟᱭ ᱵᱟᱹᱱᱩᱜᱼᱟ